ᱦᱮᱞᱳ ᱦᱮᱸ ᱤᱧᱟᱜ ᱨᱚᱲ ᱟᱸᱡᱚᱢᱚᱜ ᱠᱟᱱᱟ
ᱦᱚᱭ ᱟᱸᱡᱚᱢᱚᱜ ᱠᱟᱱ ᱜᱮᱭᱟ ᱟᱸᱡᱚᱢᱚᱜ ᱠᱟᱱ ᱜᱮᱭᱟ ᱫᱤᱭᱮ ᱪᱮᱫ ᱞᱮᱠᱟ ᱢᱮᱱᱟᱜ ᱢᱮᱭᱟ
ᱪᱚ ᱵᱟᱲᱟ ᱦᱩᱭᱩᱜ ᱠᱟᱱᱟ ᱦᱮᱸ ᱵᱮᱥ ᱵᱟᱲᱟ ᱜᱮᱭᱟᱢ
ᱪᱮᱫ ᱤᱧ ᱪᱮᱠᱟ ᱦᱮᱸ ᱤᱧ ᱦᱚᱸ ᱵᱮᱥ ᱵᱟᱲᱟ ᱜᱮ ᱫᱤᱭᱮ ᱮᱠᱷᱚᱱ ᱫᱚ ᱚᱠᱟᱨᱮ ᱢᱮᱱᱟᱜ ᱢᱮᱭᱟ ᱚᱲᱟᱜ ᱨᱮᱜᱤ ᱪᱮ ᱪᱤᱠᱟᱭᱟ ᱱᱚᱰᱮ ᱦᱳᱥᱴᱮᱞ ᱨᱮᱜᱮ ᱢᱤᱱᱟᱹᱧ ᱠᱟᱫᱤᱧᱟ
ᱚ ᱱᱟᱯᱟᱭ ᱠᱟᱛᱷᱟ ᱚᱞᱚᱜ ᱟᱨ ᱫᱚ ᱚᱵᱚᱥᱮ ᱠᱷᱩᱵ ᱮᱠᱴᱟ ᱴᱷᱤᱠᱟᱹᱭᱮ ᱢᱮᱭᱟ ᱵᱟᱴ ᱱᱚᱠᱟ ᱦᱳᱣᱟᱴᱥᱮᱯ ᱨᱮᱢ ᱞᱟᱹᱭᱟ ᱱᱚᱣᱟ ᱨᱮᱫᱚ ᱱᱤᱛᱚᱜ ᱫᱚ ᱵᱟᱝ ᱞᱟᱹᱭ ᱜᱟᱱᱚᱜᱼᱟ
ᱟᱪᱪᱷᱟ ᱟᱪᱪᱷᱟ ᱟᱪᱪᱷᱟ ᱴᱷᱤᱠ ᱜᱮᱭᱟ ᱴᱷᱤᱠ ᱩᱸ ᱚᱞᱚᱜ ᱯᱟᱲᱦᱟᱜ ᱠᱚᱫᱚ ᱪᱟᱞᱟᱜ ᱠᱟᱱ ᱜᱮᱭᱟ ᱴᱩᱠ ᱴᱟᱠ
ᱚ ᱴᱩᱠ ᱴᱟᱠ ᱦᱮ ᱴᱩᱠ ᱴᱟᱠ ᱛᱮᱫᱚ ᱵᱟᱝ ᱵᱮᱥᱛᱮ ᱮᱠᱫᱚᱢ ᱢᱟᱱᱮ ᱚᱞᱚᱜ ᱯᱟᱲᱦᱟᱜ ᱞᱟᱜᱟ
ᱟᱪᱪᱷᱟ ᱟᱪᱪᱷᱟ ᱟᱢᱜᱮ ᱪᱮᱫ ᱮᱢ ᱪᱤᱠᱟ ᱵᱟᱲᱟᱭ ᱫᱟ ᱮᱠᱷᱚᱱ
ᱚᱲᱟᱜ ᱠᱚᱨᱮ ᱜᱮ ᱠᱟᱹᱢᱤ ᱠᱟᱥᱱᱤ ᱦᱩᱭᱩᱜ ᱠᱟᱱᱟ ᱪᱮᱫ ᱜᱮ ᱵᱟᱝ
ᱟᱪᱪᱷᱟ ᱟᱪᱪᱷᱟ ᱟᱨ ᱪᱟᱥ ᱠᱚ
ᱪᱟᱥ ᱠᱟᱹᱢᱤ ᱦᱚᱸ ᱮᱛᱚᱦᱚᱵ ᱠᱟᱱᱟ ᱱᱚᱜ ᱚᱭ ᱦᱩᱲᱩ ᱠᱚ ᱮᱨ ᱦᱩᱭᱩᱜ ᱠᱟᱱᱟ
ᱚ ᱦᱩᱲᱩ ᱠᱚ ᱟᱞᱮ ᱦᱚᱸ ᱦᱩᱲᱩ ᱠᱚᱞᱮ ᱮᱨ ᱵᱟᱲᱟᱭᱮ ᱠᱟᱱ ᱜᱮᱭᱟ ᱟᱨ ᱟᱞᱮ ᱦᱚᱸ ᱦᱩᱲᱩ ᱠᱚᱞᱮ ᱮᱨ ᱵᱟᱲᱟᱭᱮᱫ ᱠᱟᱱ ᱜᱮᱭᱟ ᱱᱚᱜ ᱚᱭ ᱛᱚᱞᱟ ᱠᱚᱞᱮ ᱵᱮᱱᱟᱣᱫᱟ
ᱦᱩᱸ ᱱᱟᱯᱟᱭ ᱠᱟᱛᱷᱟ
ᱦᱳᱭ ᱦᱳᱭ
ᱟᱨ ᱪᱮᱫ ᱦᱩᱲᱩ ᱠᱚ ᱮᱨ ᱦᱩᱭᱩᱜ ᱠᱟᱱᱟ ᱦᱮᱸ ᱡᱚᱢ ᱵᱟᱲᱟ ᱠᱚ ᱦᱩᱭ ᱠᱟᱱᱟ
ᱟᱪᱪᱷᱟ
ᱟᱨ ᱟᱯᱮ ᱥᱮᱫ ᱥᱟᱱᱛᱟᱞᱤ ᱠᱚᱨᱮᱱᱟᱜ ᱚᱞᱚᱜ ᱯᱟᱲᱦᱟᱣ ᱫᱚ ᱛᱤᱱ ᱥᱟᱺᱜᱤᱧ ᱪᱮᱫ ᱞᱮᱠᱟ
ᱟᱞᱮ ᱥᱮᱫ ᱚᱞᱚᱜ ᱯᱟᱲᱦᱟᱜ ᱟᱞᱮ ᱥᱮᱫ ᱚᱞᱚᱜ ᱯᱟᱲᱦᱟᱜ ᱦᱚ ᱦᱩᱭᱩᱜ ᱠᱟᱱ ᱜᱮᱭᱟ ᱢᱮᱛᱷᱳᱰ ᱛᱮᱫᱚ ᱵᱟᱝ ᱦᱩᱭᱩᱜ ᱠᱟᱱᱟ ᱢᱮᱱᱠᱷᱟᱱ ᱱᱚᱰᱮ ᱦᱩᱭᱩᱜ ᱠᱟᱱ ᱜᱮᱭᱟ ᱚᱞᱚᱜ ᱯᱟᱲᱦᱟᱣ ᱠᱚ
ᱥᱠᱩᱞ ᱠᱚᱞᱮᱡᱽ
ᱤᱥᱠᱩᱞ ᱨᱮᱫᱚ ᱦᱮᱸ ᱤᱥᱠᱩᱞ ᱨᱮᱫᱚ ᱮᱠᱷᱚᱱᱚ ᱮᱠᱟᱞ ᱱᱚᱢᱵᱚᱨ ᱨᱮᱫᱚ ᱮᱠᱷᱚᱱᱚ ᱯᱚᱨᱡᱚᱱᱛᱚ ᱮᱢᱱᱤ ᱮᱢᱱᱤ ᱩᱱᱠᱩ ᱡᱟ ᱜᱮᱠᱚ ᱵᱟᱲᱟᱭ ᱧᱟᱢ ᱡᱟ ᱛᱮ ᱚᱞ ᱪᱤᱠᱤ ᱚᱱᱟᱜᱮ ᱦᱩᱭᱩᱜ ᱠᱟᱱᱟ ᱟᱨ ᱱᱚᱰᱮ ᱵᱤᱥᱥᱚ ᱵᱷᱟᱨᱚᱛᱤ ᱨᱮᱫᱚ ᱯᱟᱲᱦᱟᱣ ᱦᱩᱭᱩᱜ ᱠᱟᱱᱟ ᱚᱸᱰᱮ ᱜᱤ ᱚᱸᱰᱮ ᱠᱷᱚᱡ ᱥᱟᱱᱛᱟᱞᱤ ᱰᱤᱯᱟᱴᱢᱮᱱᱴ ᱡᱟᱦᱟᱸ ᱢᱮᱱᱟᱜ ᱟᱠᱟᱜ ᱚᱸᱰᱮᱜᱮ ᱥᱟᱱᱛᱟᱞᱤ ᱫᱚ ᱯᱟᱲᱦᱟᱣ ᱦᱩᱭᱩᱜ ᱠᱟᱱᱟ ᱟᱨ ᱵᱟᱠᱷᱟᱱ ᱫᱚ ᱤᱥᱠᱩᱞ ᱠᱚᱨᱮ ᱫᱚ ᱵᱟᱹᱱᱩᱜᱼᱟ᱾
ᱦᱩᱸ ᱱᱚᱭ ᱛᱤᱨᱤᱥᱟ ᱡᱩᱱ ᱟᱯᱮᱥᱮᱫ ᱫᱚ ᱪᱮᱫ ᱞᱮᱠᱟ ᱢᱟᱱᱟᱣ ᱵᱟᱛᱟᱣ ᱦᱩᱭᱩᱜᱼᱟ?
ᱟᱞᱮ ᱥᱮᱫ ᱡᱩᱫᱤ ᱢᱟᱱᱟᱣ ᱵᱟᱛᱟᱣ ᱢᱮᱱ ᱞᱮᱠᱷᱟᱱ ᱫᱚ ᱢᱟᱱᱟᱣ ᱵᱟᱛᱟᱣ ᱫᱚ ᱟᱹᱰᱤ ᱡᱩᱨ ᱛᱟᱨ ᱦᱩᱭᱩᱜ ᱜᱮᱭᱟ ᱢᱮᱱᱠᱷᱟᱱ ᱵᱟᱱᱟᱣ ᱥᱟᱶ ᱥᱟᱶᱛᱮ ᱟᱨᱚ ᱠᱤᱪᱷᱩ ᱦᱚ ᱱᱮᱜᱮᱴᱤᱵᱷ ᱡᱤᱱᱤᱥ ᱠᱚᱦᱚᱸ ᱦᱩᱭᱩᱜ ᱜᱮᱭᱟ ᱟᱞᱮ ᱥᱮᱫ ᱫᱚ ᱪᱮᱫᱟᱜ ᱡᱮ ᱡᱟᱦᱟᱸ ᱦᱩᱞ ᱢᱟᱦᱟ ᱦᱩᱭᱩᱜ ᱩᱱ ᱦᱤᱞᱳᱜ ᱢᱟ ᱢᱤᱫ ᱢᱤᱫᱴᱮᱱ ᱟᱵᱩᱨᱮᱱ ᱵᱤᱨ ᱵᱩᱨᱩ ᱥᱚᱨᱚᱱ ᱞᱟᱹᱜᱤᱫ ᱡᱟᱦᱟᱸ ᱢᱤᱫᱴᱮᱱ ᱫᱤᱱ ᱠᱟᱱᱟ ᱛᱚ ᱚᱱᱟ ᱢᱟ ᱦᱩᱭᱩᱜ ᱜᱮ ᱢᱮᱱᱠᱷᱟᱱ ᱚᱱᱟ ᱥᱟᱶᱼ ᱥᱟᱶᱛᱮ ᱡᱮ ᱯᱚᱨᱮᱨ ᱫᱤᱱ ᱵᱟᱠᱷᱟ ᱩᱱ ᱦᱤᱞᱳᱜ ᱜᱮ ᱡᱟᱦᱟᱸ ᱢᱤᱫᱴᱮᱱ ᱚᱨᱠᱮᱥᱴᱨᱟ ᱠᱚ ᱫᱚᱦᱚᱭᱮᱫᱟ ᱚᱱᱟ ᱫᱚ ᱤᱧᱟᱹᱜ ᱱᱚᱡᱚᱨ ᱨᱮᱫᱚ ᱢᱤᱫᱴᱮᱱ ᱵᱟᱹᱲᱤᱡ ᱡᱤᱱᱤᱥ ᱠᱟᱱ ᱜᱮᱭᱟ ᱛᱳ ᱦᱩᱭᱩᱜ ᱠᱟᱱ ᱜᱮᱭᱟ ᱛᱚ ᱪᱮᱫ ᱮᱢ ᱪᱤᱠᱟᱭᱟ
ᱱᱤᱛᱚᱜ ᱤᱧ ᱢᱮᱱᱟ ᱾ ᱱᱤᱛᱚᱜ ᱚᱱᱟ ᱡᱟᱦᱟᱸ ᱟᱵᱚ, ᱟᱵᱚ ᱱᱟᱦᱟᱜ ᱡᱩᱜᱽ ᱨᱮ ᱟᱵᱚ ᱡᱟᱦᱟᱸ ᱢᱮᱱᱟᱜ ᱵᱚᱱᱟ ᱵᱩᱡᱽ ᱫᱟᱲᱮᱭᱟᱜ ᱠᱟᱱᱟ ᱵᱚᱱ ᱥᱤᱠᱷᱱᱟᱹᱛ ᱟᱱ ᱦᱚᱲ ᱾ ᱡᱮ ᱱᱩᱱ ᱫᱤᱱ ᱨᱮᱫᱚ ᱱᱚᱣᱟ ᱱᱚᱣᱟ ᱱᱚᱝᱠᱟ ᱦᱩᱭ ᱞᱮᱱᱟ ᱵᱤᱵᱟᱱᱴᱟ ᱠᱚ ᱟᱵᱚᱨᱮᱱᱠᱩ ᱡᱤᱣᱤ ᱠᱚ ᱟᱞᱟᱭ ᱞᱮᱫᱟ ᱾ ᱟᱵᱚ ᱠᱷᱟᱛᱤ ᱤᱨ ᱛᱮ ᱟᱫᱚ ᱩᱱᱟᱹᱜ ᱫᱤᱱ ᱫᱚ ᱢᱟᱱᱮ ᱱᱚᱣᱟ ᱠᱚ ᱡᱚᱠᱷᱚᱱ ᱟᱵᱚ ᱵᱚᱱ ᱵᱩᱡᱽ ᱫᱟᱲᱮᱭᱟᱜ ᱠᱟᱱᱟ ᱡᱮ ᱵᱟᱝ ᱠᱚᱨᱟᱣ ᱩᱪᱤᱛ ᱠᱟᱱᱟ ᱥᱮ ᱵᱟᱝ ᱩᱱᱤ ᱡᱚᱦᱚᱜ ᱫᱚ ᱚᱱᱟ ᱫᱚ ᱞᱟᱹᱠᱛᱤ ᱵᱟᱹᱱᱩᱜᱼᱟ᱾ ᱤᱧ ᱫᱩᱧ ᱢᱚᱱᱮᱭᱟ ᱟᱵᱩᱣᱟᱜ ᱫᱤᱱ ᱡᱚᱠᱷᱚᱱ ᱦᱤᱡᱩᱜᱼᱟ ᱥᱮ ᱟᱵᱚ ᱡᱚᱠᱷᱚᱱ ᱚᱱᱟ ᱠᱟᱹᱢᱤ ᱦᱚᱨᱟ ᱨᱮᱵᱚᱱ ᱟᱬᱜᱚᱱᱟ ᱩᱱᱫᱤᱱ ᱫᱚ ᱛᱚᱠᱷᱚᱱ ᱫᱚᱧ ᱢᱮᱱᱟ ᱱᱚᱣᱟ ᱠᱚᱫᱚ ᱯᱟᱹᱦᱤᱞ ᱜᱮ ᱟᱵᱚᱣᱟᱜ ᱫᱚ ᱠᱟᱹᱢᱤ ᱠᱟᱱᱟ ᱡᱮ ᱱᱚᱣᱟ ᱠᱚᱫᱚ ᱠᱟᱹᱢᱤ ᱦᱚᱨᱟ ᱫᱚᱵᱚᱱ ᱦᱟᱹᱯᱤᱫᱟ ᱡᱟᱦᱟᱸ ᱫᱚ ᱵᱟᱝ ᱜᱟᱱᱚᱜ ᱞᱟᱹᱠᱛᱤᱭᱟᱱ ᱾ ᱤᱧ ᱫᱩᱧ ᱢᱮᱱᱟ ᱚᱱᱟ ᱵᱚᱫᱚᱞ ᱩᱱ ᱫᱤᱱ ᱦᱤᱞᱳᱜ ᱱᱟᱱᱟᱦᱩᱱᱟᱹᱨ ᱟᱵᱚ ᱥᱟᱱᱛᱟᱲᱟᱜ ᱪᱮᱫ ᱠᱚ ᱢᱮᱱᱟ ᱥᱤᱠᱷᱱᱟᱹᱛ ᱟᱱ ᱾ ᱠᱟᱛᱷᱟ ᱠᱚ ᱥᱮ ᱟᱢᱟᱜ ᱠᱷᱮᱞᱳᱰ ᱠᱚᱦᱚᱸᱢ ᱫᱚᱦᱚ ᱫᱟᱲᱮᱜᱼᱟ ᱾ ᱦᱮᱸᱥᱮ ᱡᱟᱦᱟᱸ ᱮᱱᱮᱡ ᱥᱮᱨᱮᱧ ᱨᱮᱱᱟᱜ ᱤᱧ ᱫᱚ ᱠᱟᱛᱷᱟ ᱫᱚ ᱵᱟᱹᱧ ᱞᱟᱹᱭᱫᱟ ᱡᱟᱦᱟᱸ ᱠᱷᱮᱞᱳᱰ ᱨᱮᱱ ᱡᱤᱱᱤᱥ ᱠᱚ ᱫᱚᱦᱚ ᱫᱟᱲᱮᱜᱼᱟ, ᱦᱚᱯᱚᱱ ᱯᱚᱱ ᱢᱟᱹᱭ ᱵᱟᱹᱵᱩ ᱠᱚ ᱡᱟᱦᱟᱸ ᱫᱚ ᱳᱝᱠᱳ ᱫᱚ ᱥᱮ ᱠᱟᱹᱴᱤᱡ ᱠᱟᱹᱴᱤᱡ ᱠᱷᱮᱞᱱᱟ ᱠᱩ ᱡᱟᱦᱟᱸ ᱫᱟᱨᱟᱭ ᱛᱮ ᱩᱱᱠᱩᱣᱟᱜ ᱦᱟᱛᱟᱝ ᱠᱚ ᱟᱨᱚ ᱞᱟᱥᱮᱨᱚᱜ ᱾ ᱡᱮᱢᱚᱱ ᱟᱵᱚ ᱦᱚᱯᱚᱱ ᱡᱚᱦᱚᱜ ᱠᱩᱫᱩᱢ ᱠᱟᱹᱦᱱᱤ ᱠᱚ ᱪᱮ ᱟᱠᱟ ᱠᱩ ᱞᱮᱭ ᱵᱚᱱ ᱠᱟᱱ ᱛᱟᱦᱮᱱᱟ ᱾ ᱟᱭᱳᱼᱵᱟᱵᱟ ᱚᱱᱠᱟᱜ ᱜᱮ ᱢᱤᱫ ᱫᱤᱱ ᱨᱮᱱᱟᱜ ᱚᱱᱠᱟ ᱠᱷᱮᱞᱟ ᱠᱷᱮᱞᱳᱰ ᱠᱚ ᱦᱩᱭᱩᱜ ᱠᱟᱱᱟᱵᱚ ᱜᱤᱫᱽᱨᱟᱹ ᱠᱚᱦᱚᱸ ᱨᱟᱹᱥᱠᱟᱹ ᱦᱚᱸ ᱵᱷᱟᱜᱮ ᱦᱚᱸᱠᱚ ᱵᱩᱡᱟ ᱩᱱᱠᱩᱣᱟᱜ ᱦᱟᱛᱟᱝ ᱦᱚᱸ ᱟᱨᱚᱞ ᱵᱟᱹᱲᱛᱤ ᱤᱫᱤ ᱛᱟᱠᱚᱣᱟ ᱥᱮ ᱩᱱᱩᱠᱩᱣᱟᱜ ᱡᱟᱦᱟᱸ ᱢᱮᱱᱟᱜ ᱾ ᱱᱟᱣᱟ ᱱᱟᱣᱟ ᱡᱤᱱᱤᱥ ᱠᱚᱦᱚᱸ ᱠᱚ ᱧᱟᱢᱟ ᱥᱮ ᱵᱩᱡᱷᱟᱹᱣ ᱫᱟᱲᱮᱜ ᱟᱠᱚ ᱾
ᱦᱳᱭ ᱦᱳᱭ ᱾ ᱚᱱᱠᱟᱜᱮ ᱫᱩ ᱦᱟᱡᱟᱨ ᱯᱚᱸᱪᱤᱥ ᱥᱟᱞᱨᱮ ᱟᱞᱮ ᱞᱮ ᱠᱚᱨᱟᱣ ᱞᱮᱫᱟ ᱡᱮ ᱟᱞᱮ ᱟᱹᱛᱩ ᱨᱮ ᱚᱸᱰᱮ ᱫᱚ ᱤᱧ ᱫᱟᱭᱤᱛᱛᱚ ᱨᱤᱧ ᱛᱟᱦᱮᱸ ᱞᱮᱱᱟ, ᱛᱚ ᱚᱸᱰᱮ ᱫᱚ ᱟᱞᱮ ᱫᱚ ᱮᱸᱻ ᱡᱟᱦᱟᱸ ᱫᱩᱦᱟᱡᱟᱨ ᱯᱚᱸᱪᱤᱥ ᱨᱮ ᱡᱟᱦᱟᱸ ᱦᱩᱞ ᱢᱟᱦᱟᱞᱮ ᱟᱞᱮ ᱞᱮ ᱦᱩᱭ ᱦᱚᱪᱚ ᱞᱮᱫᱟ ᱚᱱᱟ ᱨᱮᱫᱚ ᱠᱳᱱᱳ ᱚᱨᱠᱮᱥᱴᱨᱟ ᱠᱚᱫᱚ ᱵᱟᱞᱮ ᱦᱩᱭ ᱦᱚᱪᱚ ᱞᱮᱫᱟ ᱟᱞᱮ ᱫᱚ ᱯᱩᱨᱟᱹ ᱩᱱ ᱦᱤᱞᱳ ᱫᱚ ᱯᱨᱚᱛᱷᱚᱢ ᱢᱟᱱᱮ ᱯᱨᱚᱛᱷᱚᱢ ᱫᱚ ᱟᱞᱮᱞ ᱞᱮ ᱮᱦᱚᱵ ᱞᱮᱫᱟ ᱨᱚᱠᱛᱚᱫᱟᱱ ᱥᱤᱵᱤᱨ ᱠᱷᱚᱱ ᱮᱦᱚᱵ ᱞᱮᱫᱟᱞᱮ, ᱤᱱᱟᱹ ᱛᱟᱭᱚᱢ ᱡᱟᱦᱟᱸ ᱱᱟᱱᱟ ᱦᱩᱱᱟᱹᱨ ᱥᱟᱱᱛᱟᱲ ᱥᱚᱢᱟᱡᱽ ᱨᱮᱭᱟᱜ ᱟᱸ ᱮᱱᱮᱡ ᱮᱱᱮᱡ ᱥᱮᱨᱮᱧ ᱵᱚᱞᱛᱮ ᱪᱮᱫ ᱞᱮᱠᱟ ᱮᱱᱮᱡ ᱥᱮᱨᱮᱧ ᱫᱚ ᱵᱟᱝ ᱢᱟᱱᱮ ᱡᱮ ᱚᱠᱚᱭ ᱯᱟᱹᱨ ᱯᱟᱛᱲᱟ ᱜᱟᱞᱟᱝ ᱯᱟᱛᱲᱟ ᱡᱟᱦᱟᱸᱭ ᱠᱚ ᱠᱩ ᱯᱟᱛᱲᱟ ᱯᱟᱹᱴᱤᱼᱟ ᱟᱨᱠᱤ ᱡᱟᱦᱟᱸ ᱯᱟᱛᱲᱟ ᱯᱟᱛᱲᱟ ᱯᱟᱹᱴᱤ ᱛᱟᱨᱯᱚᱨᱮ ᱯᱟᱹᱴᱭᱟᱹ ᱵᱮᱱᱟᱣ ᱾
ᱯᱟᱹᱴᱭᱟᱹ ᱯᱟᱹᱴᱭᱟᱹ ᱡᱚᱱᱚᱜ ᱜᱟᱞᱟᱝ ᱡᱚᱱᱚᱜ ᱜᱟᱞᱟᱝ ᱯᱟᱹᱴᱭᱟᱹ
ᱦᱮᱸ ᱚᱱᱟ ᱠᱚᱜᱮ ᱛᱟ ᱦᱮᱸ ᱛᱟᱨᱯᱚᱨᱮ ᱱᱚᱣᱟ ᱟᱨᱪᱟᱨᱤ ᱛᱟᱨᱯᱚᱨᱮ ᱢᱟᱹᱭ ᱵᱟᱹᱵᱩ ᱠᱚ ᱛᱟᱠᱚ ᱞᱟᱹᱜᱤᱫ ᱫᱚ ᱱᱟᱱᱟ ᱦᱩᱱᱟᱹᱨ ᱠᱩᱫᱩᱢ ᱥᱮ ᱩᱱᱠᱩ ᱫᱮᱥᱳ ᱵᱫᱷᱚᱠ ᱡᱟᱦᱟᱸ ᱥᱮᱨᱮᱧ ᱚᱱᱠᱟ ᱟᱨᱠᱤ ᱠᱚᱵᱤᱛᱟ ᱠᱚ ᱚᱱᱟ ᱠᱚᱞᱮ ᱫᱚᱦᱚ ᱞᱮᱫᱟ ᱠᱚᱢᱯᱤᱴᱤᱥᱚᱱ ᱠᱚ ᱟᱭᱢᱟ ᱠᱤᱪᱷᱩ ᱾
ᱦᱩᱸ ᱾
ᱱᱚᱜ ᱚᱱᱟ ᱜᱮᱞᱮ ᱦᱩᱭ ᱦᱚᱪᱚ ᱞᱮᱫᱟ ᱟᱞᱮ ᱫᱚ ᱞᱟᱦᱟ ᱫᱷᱟᱱ ᱫᱚ ᱟᱫᱚ ᱱᱤᱭᱟᱹ ᱫᱷᱟᱱ ᱪᱮᱫ ᱞᱮᱠᱟᱞ ᱞᱮ ᱯᱚᱨᱤᱠᱚᱞᱯᱚᱱᱟᱭ ᱮᱫᱟ ᱚᱱᱟ ᱜᱮ ᱟᱨᱠᱤ ᱾
ᱛᱚ ᱟᱨᱚ ᱟᱞᱮ ᱯᱟᱥᱮ ᱟ ᱟᱹᱛᱩ ᱠᱚᱨᱮ ᱦᱩᱭᱩᱜ ᱜᱮᱭᱟ, ᱟᱞᱮ ᱧᱮᱞ ᱢᱮ ᱟᱢ ᱱᱤᱡᱮᱨ ᱟᱹᱛᱩ ᱨᱮᱱᱟᱜ ᱫᱚ ᱟᱢ ᱱᱤᱡᱮᱢ ᱢᱮᱱ ᱫᱟᱲᱮᱭᱟᱜᱼᱟ ᱠᱤᱱᱛᱩ ᱯᱟᱥᱮᱨ ᱟᱹᱛᱩ ᱨᱮᱱᱟᱜ ᱫᱚ ᱟᱢ ᱫᱚ ᱢᱮᱱ ᱞᱮᱠᱷᱟᱱ ᱫᱚ ᱛᱷᱚᱲᱟ ᱫᱚ ᱩᱱᱠᱩ ᱛᱷᱚᱲᱟᱠᱩ ᱨᱟᱸᱜᱟᱜᱼᱟ ᱚᱸᱰᱮᱱ ᱠᱩᱡ ᱦᱚᱲ ᱾ ᱛᱚ ᱚᱱᱟ ᱠᱷᱟᱹᱛᱤᱨ ᱛᱮ ᱵᱟᱢ ᱞᱟᱹᱭ ᱫᱟᱲᱮᱭᱟᱜᱼᱟ ᱪᱮᱫ ᱜᱮ ᱛᱚ ᱚᱱᱟ ᱠᱷᱟᱹᱛᱤᱨ ᱱᱤᱡᱮᱨᱟᱜ ᱠᱷᱚᱡ ᱡᱩᱫᱤ ᱟᱠᱚ ᱠᱚ ᱧᱮᱞ ᱪᱮᱫᱟ ᱚᱱᱟ ᱢᱤᱫᱴᱟᱝ ᱟᱞᱟᱫᱟ ᱵᱮᱯᱟ
ᱮᱠᱫᱚᱢ ᱤᱧᱫᱩᱧ ᱢᱮᱱᱟ ᱟᱢ ᱡᱚᱠᱷᱚᱱᱮᱢ ᱠᱚᱨᱟᱣᱟ ᱩᱱᱤ ᱚᱱᱟ ᱡᱤᱱᱤᱥᱮ ᱧᱮᱞᱟ ᱩᱱᱤ ᱚᱱᱟ ᱡᱤᱱᱤᱥᱮ ᱵᱩᱡᱟ ᱚᱱᱟ ᱨᱮᱱᱟᱜ ᱜᱟᱹᱦᱤᱨ ᱚᱱᱟ ᱨᱮᱱᱟᱜ ᱢᱮᱱᱮᱛ ᱥᱮ ᱚᱱᱟ ᱪᱮᱫ ᱞᱟᱹᱜᱤᱫ ᱪᱮᱫ ᱦᱚᱛᱮ ᱛᱮ ᱠᱚᱨᱟᱣᱫᱟ? ᱩᱱᱤ ᱵᱩᱡ ᱫᱟᱲᱮᱭᱟᱜᱟᱭᱼᱟ ᱛᱚᱠᱷᱚᱱ ᱩᱱ ᱚᱱᱟ ᱢᱤᱫ ᱦᱚᱲᱟᱜ ᱞᱩᱛᱩᱨ ᱨᱮ ᱥᱮ ᱢᱤᱫ ᱦᱚᱲᱟᱜ ᱢᱮᱫ ᱥᱟᱢᱟᱝ ᱨᱮ ᱚᱱᱟ ᱟᱡᱚᱢ ᱟ᱾ ᱛᱚᱠᱷᱚᱱ ᱜᱮ ᱧᱮᱞᱚᱜᱚᱜᱼᱟ ᱦᱟᱜ ᱟᱛᱩ ᱨᱮ ᱴᱚᱞᱟᱨᱮ ᱮᱴᱟᱜ ᱟᱹᱛᱩ ᱴᱚᱞᱟᱨᱮ ᱢᱤᱴᱤᱫ ᱢᱟᱹᱱᱢᱤ ᱡᱟᱦᱟ ᱴᱷᱮᱜ ᱟᱢᱮᱢ ᱠᱚᱨᱟᱣᱟ ᱥᱮ ᱡᱟᱦᱟ ᱴᱷᱮᱜ ᱱᱤᱡᱮᱨ ᱟᱛᱳ ᱴᱚᱞᱟ ᱠᱚᱨᱟᱣᱟ ᱮᱴᱟᱜ ᱟᱛᱳ ᱴᱚᱞᱟ ᱦᱚᱲ ᱚᱠᱚᱭ ᱦᱮᱡ ᱠᱟᱛᱮ ᱠᱚ ᱧᱮᱞ ᱤᱫᱤᱭᱟ? ᱩᱱ ᱡᱚᱦᱮᱛᱩ ᱩᱱᱤᱭᱟᱜ ᱢᱚᱱᱮᱨᱮ ᱱᱚᱣᱟ ᱠᱩᱠᱞᱤ ᱫᱚ ᱦᱩᱭ ᱠᱚᱜ ᱟ ᱩᱱᱠᱩ ᱱᱚᱝᱠᱟ ᱱᱩᱱᱟᱹᱜ ᱵᱷᱟᱜᱮ ᱠᱚ ᱠᱚᱨᱟᱣ ᱫᱟ᱾ ᱱᱩᱱᱟᱹᱜ ᱱᱚᱝᱠᱟ ᱠᱚ ᱨᱚᱲ ᱠᱮᱫᱟ ᱱᱩᱱᱟᱹᱜ ᱱᱚᱣᱟ ᱤᱫᱤᱠᱟᱛᱮ ᱱᱚᱝᱠᱟ ᱱᱚᱝᱠᱟ ᱠᱟᱱᱟ ᱢᱮᱱᱛᱮ᱾ ᱱᱩᱱᱟᱹᱜ ᱠᱷᱟᱹᱛᱤᱨ ᱱᱚᱣᱟ ᱠᱷᱟᱹᱛᱤᱨ ᱠᱚ ᱢᱟᱱᱟᱣ ᱫᱟ᱾ ᱟᱵᱚ ᱫᱚ ᱥᱟᱹᱨᱤᱜᱮ ᱱᱚᱣᱟ ᱵᱟᱵᱚᱫ ᱠᱟᱹᱢᱤ ᱵᱟᱲᱟᱭ ᱛᱟᱦᱮᱫ ᱦᱚᱛᱮ ᱛᱮ ᱱᱚᱣᱟ ᱠᱟᱹᱢᱤ ᱠᱟᱹᱥᱱᱤ ᱛᱮᱵᱚᱱ ᱠᱚᱨᱟᱣᱮᱫ ᱛᱟᱦᱮᱱᱟ᱾ ᱚᱠᱚᱭ ᱥᱤᱠᱷᱱᱟᱹᱛᱟᱱ ᱦᱚᱲ ᱥᱮ ᱞᱟᱦᱟ ᱥᱮᱫ ᱠᱟᱹᱴᱤᱡ ᱦᱩᱸ ᱢᱟᱹᱱᱢᱤ ᱢᱮᱱ ᱛᱮᱜᱮ ᱥᱮ ᱠᱚᱢ ᱵᱮᱥᱤ ᱵᱟᱰᱟᱭ ᱢᱮᱱᱟᱜ ᱛᱟᱵᱚᱱᱟ᱾ ᱩᱱ ᱡᱚᱦᱚᱜ ᱡᱚᱠᱷᱚᱱ ᱩᱱᱠᱩ ᱠᱚ ᱵᱟᱰᱟᱭ ᱧᱟᱢᱟ ᱡᱮ ᱦᱮᱸ ᱱᱚᱣᱟ ᱫᱚ ᱱᱚᱣᱟ ᱱᱚᱝᱠᱟ ᱠᱟᱹᱢᱤ ᱦᱚᱨᱟ ᱠᱟᱱᱟ᱾ ᱛᱚᱠᱷᱚᱱ ᱟᱠᱚ ᱦᱚᱠᱚ ᱢᱮᱱᱟ ᱵᱟᱝᱟ ᱱᱚᱣᱟ ᱡᱚᱠᱷᱚᱱ ᱠᱟᱹᱢᱤ ᱞᱮᱜ ᱵᱟᱝ ᱠᱟᱱᱟ ᱥᱮ ᱱᱚᱣᱟ ᱵᱟᱝ ᱜᱟᱱᱚᱜᱼᱟ ᱟᱵᱚ ᱚᱱᱠᱟ ᱜᱮ ᱵᱟᱦᱟ ᱵᱚᱱ ᱠᱚᱨᱟᱣᱟ ᱩᱱᱠᱩᱭᱟᱜ ᱧᱮᱞᱟᱢ ᱵᱩᱜᱤ ᱰᱟᱦᱟᱨ ᱛᱮᱜᱮ ᱵᱮᱥ ᱰᱟᱦᱟᱨ ᱛᱮᱜᱮ ᱠᱚ ᱧᱮᱞ ᱧᱮᱞ ᱛᱮᱜᱮ ᱩᱱᱠᱩ ᱦᱚᱸᱠᱚ ᱛᱟᱲᱟᱢᱟ᱾
ᱦᱚᱭ ᱦᱚᱭ ᱚᱱᱠᱟᱜᱮ ᱛᱚ ᱚᱱᱮ ᱡᱮ ᱟᱵᱟᱨ ᱠᱤᱪᱷᱩ ᱢᱟᱱᱮ ᱠᱤᱪᱷᱩ ᱦᱚᱲ ᱢᱮᱱᱟᱜ ᱠᱚᱣᱟ ᱥᱮ ᱠᱤᱪᱷᱩ ᱚᱱᱠᱟ ᱟᱠᱚᱣᱟᱜ ᱠᱮᱞᱟᱯ ᱢᱮᱱᱟᱜ ᱛᱟᱠᱚᱣᱟ᱾ ᱚᱱᱚ ᱚᱝᱠᱟ ᱡᱮ ᱱᱩᱠᱩ ᱠᱚ ᱢᱮᱱᱟ ᱡᱮ ᱟᱞᱮ ᱦᱩᱞ ᱢᱟᱦᱟ ᱫᱚᱠᱚ ᱠᱚᱨᱟᱣ ᱜᱮᱭᱟ ᱠᱤᱱᱛᱩ ᱚᱨᱠᱮᱥᱴᱟᱨᱠᱚ ᱦᱩᱭ ᱦᱚᱪᱚᱭ ᱜᱮᱭᱟ ᱢᱮᱱᱠᱷᱟᱱ ᱱᱩᱠᱩᱣᱟᱜ ᱫᱚ ᱱᱚᱣᱟ ᱠᱟᱱ ᱛᱟᱠᱚᱭᱟ ᱟᱢ ᱤᱭᱟᱹ? ᱡᱮ ᱟᱞᱮ ᱫᱚ ᱛᱤᱨᱤᱥᱮ ᱡᱩᱱ ᱵᱟᱞᱮ ᱦᱩᱭ ᱦᱚᱪᱚᱭᱮᱫᱟ᱾ ᱟᱫᱚ ᱤᱧ ᱫᱚ ᱱᱤᱭᱟᱹᱜᱤᱧ ᱢᱮᱱᱟ ᱛᱤᱨᱤᱥᱮ ᱡᱩᱱ ᱦᱩᱭ ᱟᱨ ᱵᱟᱢ ᱦᱩᱭ ᱦᱚᱪᱚᱭ ᱦᱩᱞ ᱢᱟᱦᱟ ᱨᱮᱱᱟᱜ ᱚᱨᱠᱮᱥᱴᱟᱨ᱾ ᱴᱷᱤᱠᱜᱤᱧ ᱢᱟᱱᱟᱣ ᱠᱮᱫᱟ ᱢᱮᱱᱠᱷᱟᱱ ᱟᱢ ᱡᱮ ᱦᱩᱞ ᱢᱟᱦᱟ ᱢᱟᱱᱮ ᱩᱫᱽᱫᱮᱥᱥᱚ ᱛᱮᱜ ᱜᱮ ᱚᱨᱠᱮᱥᱴᱨ ᱮᱢ ᱦᱩᱭ ᱚᱪᱚᱭᱮᱫᱟ ᱚᱱᱟ ᱜᱮᱛᱚ ᱢᱤᱫᱴᱮᱱ ᱵᱟᱹᱲᱤᱡ ᱡᱤᱱᱤᱥ ᱠᱟᱱᱟ᱾
ᱮᱠᱫᱚᱢ ᱮᱠᱫᱚᱢ ᱟᱢ ᱫᱚ ᱩᱱᱫᱤᱱ ᱦᱤᱞᱳᱜ ᱜᱮᱢ ᱫᱚᱦᱚᱭᱮᱫᱟ ᱟᱢ ᱫᱚ ᱫᱷᱟᱹᱨᱛᱤ ᱡᱟᱠᱟᱛ ᱨᱮᱱ ᱡᱮ ᱟᱹᱛᱩ ᱴᱚᱞᱟ ᱨᱮᱱ ᱥᱮ ᱟᱥᱮ ᱯᱟᱥᱮ ᱨᱮᱱ ᱟᱹᱛᱩ ᱚᱲᱟᱜ ᱠᱚᱨᱮᱱ ᱦᱚᱲ ᱫᱚ ᱱᱚᱣᱟ ᱦᱚᱦᱚ ᱠᱟᱛᱮ ᱜᱮ ᱟᱢᱫᱚᱢ ᱱᱮᱣᱛᱟ ᱜᱤᱨᱟᱹ ᱫᱚᱢ ᱵᱷᱮᱡᱟ ᱟᱠᱚ ᱠᱟᱱᱟ ᱛᱤᱨᱤᱥᱟ ᱡᱩᱱ᱾ ᱾ ᱛᱤᱨᱤᱥᱮ ᱡᱩᱱ ᱦᱩᱞ ᱢᱟᱦᱟ ᱵᱚᱱ ᱢᱟᱱᱟᱣ ᱵᱟᱛᱟᱣᱟ᱾ ᱱᱚᱣᱟ ᱢᱮᱱ ᱠᱟᱛᱮ ᱫᱚ ᱵᱟᱝᱦᱚᱦᱚᱣᱟᱠᱚ ᱠᱟᱱᱟ ᱡᱮ ᱟᱵᱚ ᱫᱚ ᱚᱨᱠᱮᱥᱴᱟᱨ ᱵᱚᱱ ᱢᱟᱱᱟᱣ ᱵᱟᱛᱟᱣᱟ? ᱥᱮ ᱱᱩᱱ ᱫᱤᱱ ᱦᱤᱞᱳᱜ ᱱᱚᱝᱠᱟ ᱟᱨ ᱡᱟᱦᱟᱱᱟᱜ ᱚᱨᱠᱮᱥᱴᱟᱨ ᱥᱮ ᱟᱭᱳᱡᱚᱱ ᱦᱩᱭ ᱟᱠᱟᱱᱟ ᱦᱤᱡᱩᱜ ᱯᱮ ᱥᱮᱴᱮᱨᱚᱜᱯᱮ᱾ ᱚᱱᱠᱟᱨᱮ ᱟᱵᱚ ᱫᱚ ᱱᱮᱛᱟ ᱜᱤᱨᱟᱹ ᱩᱠᱩᱨ ᱵᱚᱱ ᱮᱢᱟ ᱠᱚ ᱠᱟᱱᱟ ᱟᱵᱚ ᱫᱚ ᱱᱚᱣᱟ ᱠᱚᱵᱚᱱ ᱢᱮᱛᱟ ᱠᱚ ᱠᱟᱱᱟ ᱛᱤᱨᱤᱥᱮ ᱡᱩᱱ ᱵᱚᱱ ᱢᱟᱱᱟᱣ ᱵᱟᱛᱟᱣᱟ ᱥᱟᱱᱟᱢ ᱦᱚᱲᱜᱮ ᱥᱮᱴᱮᱨᱚᱜ ᱛᱟᱵᱚᱱ ᱯᱮ ᱟᱵᱚᱣᱟᱜ ᱡᱟ ᱦᱩᱞ ᱨᱮᱱᱟᱜ ᱠᱟᱹᱢᱤ ᱦᱚᱨᱟ ᱠᱚ ᱱᱚᱝᱠᱟ ᱢᱮᱱ ᱠᱟᱛᱮᱫ ᱟᱵᱚ ᱫᱚᱵᱚᱱ ᱦᱚᱦᱚᱣᱟ ᱟᱠᱚ ᱠᱟᱱᱟ ᱥᱮ᱾ ᱥᱮ ᱜᱤᱨᱟᱹᱵᱩᱱ ᱟᱲᱟᱜ ᱫᱟ ᱡᱟᱦᱟ ᱚᱱᱠᱟ ᱢᱮᱱ ᱠᱟᱛᱮ ᱥᱮ᱾
ᱦᱳᱭ ᱦᱳᱭ ᱚᱱᱟᱜᱮ ᱟᱨᱠᱤ ᱡᱟᱛᱮ ᱱᱚᱣᱟ ᱱᱚᱣᱟ ᱡᱟᱦᱟ ᱟᱵᱚᱣᱟᱜ ᱵᱤᱨ ᱯᱩᱨᱩᱥᱟᱜ ᱡᱟᱦᱟ ᱥᱚᱦᱤᱫ ᱫᱤᱵᱚᱥ ᱡᱟᱦᱟ ᱢᱮᱱᱟᱜ ᱟᱠᱟᱫ ᱛᱟᱵᱚᱱᱟ ᱚᱱᱟ ᱦᱤᱞᱳᱜ ᱫᱚ ᱥᱩᱫᱩ ᱤᱧ ᱫᱩᱧ ᱢᱚᱱᱮᱭᱟ ᱡᱮ ᱡᱟᱦᱟ ᱚᱱᱠᱟᱱ ᱠᱟᱹᱢᱤ ᱡᱟᱛᱮ ᱵᱟᱝ ᱦᱩᱭᱩᱜ᱾ ᱥᱮ ᱟᱵᱚᱨᱮᱱ ᱡᱟᱦᱟᱱ ᱯᱚᱨᱢᱟᱛᱢᱟ ᱠᱚ ᱢᱮᱱᱟᱜ ᱠᱚ ᱩᱱᱠᱩᱣᱟᱜ ᱢᱟᱱᱮ ᱤᱭᱟᱹᱨᱮ ᱟᱛᱛᱟᱨᱮ ᱡᱮᱱᱚ ᱴᱷᱮᱥ ᱵᱟᱝ ᱯᱳᱣᱪᱷᱟᱜ᱾ ᱚᱱᱠᱟᱱ ᱡᱤᱱᱤᱥ ᱫᱚ ᱵᱟᱵᱩ ᱠᱚᱨᱟᱣ ᱟᱵᱚ ᱫᱚ ᱡᱮᱦᱮᱛᱩ ᱟᱵᱩ ᱫᱚᱜ ᱟᱵᱩ ᱫᱚᱜ ᱢᱟᱱᱮ ᱦᱟᱯᱲᱟᱢ ᱠᱚ ᱵᱤᱥᱟᱹᱥᱤ ᱠᱟᱱᱟ ᱵᱚᱱ᱾ ᱡᱮ ᱩᱱᱠᱩ ᱜᱮᱵᱚᱱ ᱫᱮᱵᱟ ᱥᱮᱵᱟ ᱠᱚᱣᱟ ᱛᱚ ᱩᱱᱠᱩ ᱦᱚᱸ ᱥᱮ ᱟᱵᱚᱨᱮᱱ ᱦᱟᱯᱲᱟᱢ ᱠᱟᱱ ᱜᱮᱭᱟ ᱠᱚ᱾ ᱩᱱᱠᱩᱣᱟᱜ ᱧᱩᱛᱩᱢ ᱛᱮ ᱡᱟᱛᱮ ᱱᱚᱝᱠᱟ ᱦᱟᱱᱠᱟ ᱵᱚ ᱠᱚᱨᱟᱣ ᱛᱚ ᱚᱱᱮ ᱚᱱᱟᱜᱮ᱾ ᱢᱟᱱᱮ ᱵᱷᱟᱹᱜᱤ ᱦᱩᱭᱩ ᱟ ᱟᱨᱠᱤ᱾
ᱮᱠᱫᱚᱢ ᱟᱵᱚ ᱡᱩᱫᱤ ᱱᱟᱦᱟᱜ ᱡᱩᱜᱽ ᱨᱮᱱ ᱜᱤᱫᱽᱨᱟᱹ ᱱᱚᱝᱠᱟ ᱫᱤᱥ ᱦᱩᱫᱤᱥ ᱛᱮᱵᱚᱱ ᱛᱟᱲᱟᱢᱟ ᱥᱮ ᱦᱟᱯᱮᱱ ᱫᱤᱱ ᱨᱮᱱ ᱜᱤᱫᱽᱨᱟᱹ ᱫᱚ ᱱᱚᱣᱟ ᱠᱩᱠᱞᱤ ᱫᱚ ᱵᱟᱝ ᱦᱤᱡᱩᱜ ᱛᱟᱠᱚᱣᱟ ᱟᱵᱚ ᱱᱤᱛᱚᱜ ᱡᱚᱦᱚᱜ ᱡᱟᱦᱟ ᱟᱵᱚ ᱵᱚᱱ ᱨᱚᱲ ᱫᱟ ᱡᱮ ᱦᱮᱸ ᱱᱚᱸᱰᱮ ᱫᱚ ᱱᱚᱝᱠᱟ ᱴᱷᱟᱶᱨᱮ ᱱᱚᱣᱟ ᱱᱚᱣᱟ ᱠᱚᱨᱟᱣ ᱞᱟᱹᱠᱛᱤ ᱠᱟᱱᱟ? ᱠᱤᱱᱛᱩ ᱱᱚᱸᱰᱮ ᱠᱚ ᱠᱚᱨᱴᱟᱣᱫᱟ ᱠᱤᱱᱛᱩ ᱟᱵᱚ ᱫᱚ ᱦᱚᱜ ᱚᱭ ᱵᱚᱱ ᱵᱩᱡ ᱫᱟᱲᱮᱭᱟᱜ ᱠᱟᱱᱟ ᱵᱩᱜᱤ ᱵᱟᱹᱲᱤᱡ ᱨᱮᱱᱟᱜ ᱰᱟᱦᱟᱨ ᱵᱚᱱ ᱫᱤᱥ ᱦᱩᱫᱤᱥ ᱵᱚᱱ ᱧᱟᱢ ᱮᱫᱟ ᱦᱟᱯᱮᱱ ᱫᱤᱱᱨᱮᱱ ᱟᱵᱩᱨᱮᱱ ᱯᱚᱯᱚᱝᱲᱟ ᱠᱚ ᱥᱮ ᱜᱤᱫᱽᱨᱟᱹ ᱠᱚ ᱩᱱᱠᱩ ᱫᱚ ᱱᱚᱣᱟ ᱠᱟᱛᱷᱟ ᱫᱚ ᱵᱟᱝᱠᱚ ᱨᱚᱲ ᱫᱟᱲᱮᱭᱟᱜᱼᱟ ᱡᱮ ᱦᱮᱸ ᱱᱚᱣᱟ ᱴᱷᱟᱶᱨᱮ ᱱᱚᱣᱟ ᱫᱚ ᱱᱚᱝᱠᱟ ᱱᱚᱣᱟ ᱠᱟᱹᱢᱤ ᱦᱚᱲᱟᱨᱮ ᱱᱚᱝᱠᱟ ᱠᱟᱹᱢᱤ ᱦᱚᱨᱟ ᱦᱩᱭᱩᱜ ᱠᱟᱱᱟ ᱚᱱᱟ ᱩᱱᱠᱩ ᱡᱟᱦᱟᱸ ᱠᱚ ᱢᱮᱱᱮ ᱛᱩᱞᱟᱹᱡᱚᱠᱷᱟ ᱵᱟᱝᱠᱚ ᱫᱟᱲᱮᱭᱟᱜᱼᱟ ᱥᱮ ᱵᱟᱨ ᱠᱟᱛᱷᱟ ᱨᱚᱲ ᱵᱟᱠᱚ ᱫᱟᱲᱮᱭᱟᱜᱼᱟ ᱱᱚᱣᱟ ᱫᱚ ᱞᱟᱹᱠᱛᱤᱭᱟᱱ ᱠᱟᱱᱟ ᱥᱮ ᱵᱟᱝ ᱞᱟᱹᱠᱛᱤᱭᱟᱱ ᱠᱟᱱᱟ ᱦᱚᱜᱚᱭ ᱡᱮ ᱟᱵᱚ ᱞᱟᱦᱟ ᱠᱷᱚᱱ ᱢᱮᱫ ᱢᱟᱨᱥᱟᱞ ᱠᱟᱛᱮ ᱵᱩᱱ ᱟᱨ ᱧᱮᱞ ᱧᱚᱜᱚᱜ ᱠᱟᱱᱟ ᱥᱤᱠᱷᱱᱟᱹᱛ ᱜᱮ ᱦᱩᱭᱩᱜ ᱠᱟᱱᱟ ᱢᱟᱨᱟᱝ ᱰᱟᱦᱟᱨ ᱫᱚ ᱥᱤᱠᱷᱱᱟᱹᱛ ᱛᱟᱦᱮᱱ ᱠᱷᱟᱡ ᱢᱟᱹᱱᱢᱤᱭᱟᱜ ᱟᱵᱚ ᱡᱟᱦᱟᱸ ᱠᱚ ᱢᱮᱱᱟ ᱫᱤᱥᱤᱥ ᱦᱩᱫᱤᱥ ᱥᱮ ᱵᱩᱜᱤ ᱵᱟᱹᱲᱤᱡ ᱵᱤᱪᱟᱹᱨ ᱨᱮᱱᱟᱜ ᱢᱤᱫᱴᱮᱱ ᱫᱤᱞ ᱫᱟᱲᱮ ᱛᱟᱦᱮᱱ ᱛᱟᱵᱚᱱᱟ ᱪᱟᱵᱩ ᱵᱚᱱ ᱵᱤᱪᱟᱹᱨ ᱫᱟᱲᱮᱭᱟᱜᱼᱟ ᱵᱟᱝ ᱱᱚᱣᱟ ᱫᱚ ᱱᱚᱣᱟ ᱠᱟᱱᱟ ᱟᱢ ᱡᱩᱫᱤ ᱚᱞ ᱵᱟᱨ ᱵᱟᱨ ᱠᱚᱞᱚᱢ ᱥᱮ ᱵᱟᱨ ᱵᱟᱨᱭᱟ ᱯᱩᱛᱷᱤ ᱵᱟᱢ ᱯᱟᱲᱦᱟᱣ ᱞᱮᱠᱷᱟᱱ ᱟᱢ ᱫᱚ ᱱᱚᱣᱟ ᱫᱚ ᱛᱤᱥᱦᱚᱸ ᱵᱟᱢ ᱵᱟᱰᱟᱭ ᱧᱟᱢ ᱠᱮᱭᱟ ᱡᱮ ᱛᱤᱨᱤᱥᱟ ᱡᱩᱱ ᱫᱚ ᱪᱮᱫ ᱠᱟᱱᱟ ᱡᱮ ᱦᱚᱛᱮᱡᱛᱮ ᱵᱟᱠᱷᱨᱟᱟᱛᱮ ᱱᱚᱣᱟ ᱫᱚ ᱢᱟᱱᱟᱣ ᱵᱟᱛᱟᱣ ᱦᱩᱭᱩᱜ ᱠᱟᱱᱟ ᱛᱤᱨᱤᱥᱟ ᱡᱩᱱ ᱫᱚ ᱪᱮᱫ ᱦᱳᱭᱞᱮᱱᱟ ᱢᱮᱱᱛᱮ
ᱦᱳᱭ ᱦᱳᱭ ᱦᱮᱸ ᱵᱟᱲᱟᱭ ᱫᱚᱢ ᱵᱟᱰᱟᱭ ᱠᱮᱜ ᱜᱮᱭᱟ ᱱᱚᱝᱠᱟᱢ ᱵᱟᱲᱟᱭ ᱠᱮᱫᱮᱭᱟ ᱛᱤᱨᱤᱥᱮ ᱡᱩᱱ ᱫᱚ ᱨᱟᱹᱥᱠᱟᱹ ᱨᱮᱭᱟᱜ ᱫᱤᱱ ᱠᱟᱱᱟ
ᱦᱳᱭ ᱵᱟᱲᱟᱭ ᱫᱚᱢ ᱵᱟᱲᱟᱭᱟ ᱚᱭ ᱛᱚ ᱡᱚᱠᱷᱚᱱ ᱚᱱᱮ ᱵᱩᱱ ᱚᱱᱮ ᱫᱚᱵᱚᱱ ᱵᱟᱲᱟᱭᱟ ᱛᱤᱨᱤᱥᱮ ᱡᱩᱱ ᱫᱚ ᱪᱤᱞᱤ ᱠᱚᱵᱚᱱ ᱪᱟᱞᱟᱜᱼᱟ ᱮᱱᱦᱤᱞᱳ ᱫᱚ ᱦᱩᱞ ᱢᱟᱦᱟ ᱦᱩᱭᱩᱜᱼᱟ ᱮᱱᱮᱡ ᱥᱮᱨᱮᱧ ᱠᱚ ᱦᱩᱭᱩᱜᱼᱟ ᱱᱚᱣᱟ ᱢᱮᱱ ᱠᱟᱛᱮ ᱜᱮ ᱦᱚᱲ ᱫᱚᱠᱚ ᱪᱟᱞᱟᱜ ᱛᱟᱵᱚᱱᱟ ᱛᱤᱨᱤᱥᱟ ᱡᱩᱱ ᱨᱮᱱᱟᱜ ᱜᱟᱹᱦᱤᱨ ᱚᱱᱟ ᱫᱚ ᱵᱟᱝᱠᱚ ᱵᱩᱡᱷᱟᱹᱣ ᱫᱟ ᱵᱟᱝ ᱠᱚ ᱵᱩᱡᱷᱟᱹᱣ ᱧᱟᱢ ᱠᱟᱫᱟ ᱟᱭᱢᱟ ᱜᱚᱴᱮᱡ ᱦᱚᱲ ᱜᱮ ᱛᱚ ᱚᱱᱮ ᱚᱱᱠᱟ ᱩᱱᱠᱩᱣᱟᱜ ᱩᱱᱠᱩ ᱴᱷᱮᱱ ᱦᱚᱸ ᱵᱩᱡᱷᱟᱹᱣ ᱨᱮᱱᱟᱜ ᱥᱮ ᱵᱩᱡᱷᱟᱹᱣ ᱦᱚᱪᱚ ᱨᱮᱱᱟᱜ ᱟᱸᱜᱤᱵᱟᱨ ᱫᱚᱧ ᱢᱚᱱᱮᱭᱟ ᱟᱵᱚᱣᱟᱜ ᱠᱟᱱ ᱜᱮᱭᱟ
ᱦᱳᱭ ᱦᱳᱭ ᱦᱳᱭ ᱚᱱᱟᱜᱮ ᱟᱨᱠᱤ ᱛᱟᱦᱚᱞᱮ ᱥᱚᱢᱚᱭ ᱦᱚᱸ ᱦᱩᱭᱮᱱ ᱛᱟᱞᱟᱝᱼᱟ ᱛᱟᱦᱚᱞᱮ ᱱᱤᱛᱚᱜ ᱫᱚᱞᱟᱝ ᱠᱟᱛᱷᱟ ᱫᱚᱞᱟᱝ ᱠᱮᱪᱮᱫ
ᱦᱳᱭ ᱦᱳᱭ ᱦᱳᱭ ᱢᱟ ᱛᱚᱵᱮ